ᱜᱚᱝᱠᱮ ᱟᱹᱞᱤᱧ ᱟᱜ ᱟᱲᱟᱝ ᱟᱸᱡᱚ ᱢᱚᱜ ᱠᱟᱱᱟ ᱥᱮ ᱵᱟᱝ?
ᱦᱮᱞᱳ
ᱦᱮᱸ ᱢᱮᱱ ᱫᱟᱞᱤᱧ ᱟᱹᱞᱤᱧ ᱟᱜ ᱟᱞᱟᱝ ᱟᱲᱟᱝ ᱟᱸᱡᱚ ᱢᱚᱜ ᱠᱟᱱᱟ ᱥᱮ ᱵᱟᱝ?
ᱦᱩᱭ ᱟᱸᱡᱚ ᱢᱚᱜ
ᱟᱪᱪᱷᱟ ᱟᱸᱡᱚᱢᱚᱜ ᱠᱟᱱ ᱠᱷᱟᱱ ᱟᱹᱰᱤ ᱱᱟᱯ ᱯᱟᱭ, ᱟᱫᱚ ᱪᱮᱫ ᱠᱚ ᱢᱮᱱᱟ ᱚᱱᱟ ᱛᱷᱚᱲᱟ ᱜᱟᱱ
ᱟᱫᱚ ᱚᱱᱟ ᱛᱷᱚᱲᱟ ᱜᱟᱱ ᱴᱟᱭᱯᱤᱝ ᱨᱮᱞᱟᱝ ᱴᱤᱥᱴᱮᱠ ᱟᱫᱚ ᱛᱷᱚᱲᱟ ᱜᱟᱱ ᱵᱟᱝ ᱞᱟᱜᱟᱜ
ᱫᱟᱜ ᱚᱱᱟ ᱦᱩᱭ ᱫᱟᱲᱮᱭᱟᱜᱼᱟ᱾
ᱚᱸᱰᱮ ᱴᱟᱭᱯᱤᱝ ᱨᱮ ᱛᱷᱚᱲᱟ ᱜᱟᱱ ᱪᱮᱠ ᱦᱩᱭᱱᱟ ᱪᱮᱫ ᱢᱮᱱᱟ ᱚᱸᱰᱮ ᱮᱠ ᱞᱟᱜᱟᱣ ᱦᱳᱭ ᱠᱚᱜ ᱟ ᱟᱞᱤᱧ ᱫᱚ ᱫᱩ ᱞᱤᱧ ᱞᱟᱜᱟ ᱞᱟᱜᱟᱣ ᱠᱟᱜᱼᱟ ᱟᱫᱚ ᱞᱟᱜᱟᱣ ᱧᱟᱢ ᱠᱮᱜᱼᱟ ᱞᱤᱧ ᱵᱚᱞᱮ ᱚᱱᱠᱟ ᱩᱥᱟᱹᱨᱟ ᱩᱥᱟᱹᱨᱟ ᱴᱟᱭᱯᱤᱝ ᱥᱚᱢᱚᱭ ᱟᱫᱚ ᱚᱱᱠᱟ ᱚᱱᱟ ᱤᱭᱟᱹ ᱛᱮ᱾
ᱦᱮᱸ ᱜᱚᱝᱠᱮ ᱢᱟᱱᱢᱤ ᱢᱩᱫᱽ ᱨᱮ ᱵᱷᱩᱞ ᱢᱟ ᱦᱩᱭᱩᱜ ᱜᱮᱭᱟ᱾
ᱦᱮᱸ ᱚᱱᱠᱟ ᱦᱩᱭᱩᱜ ᱜᱮᱭᱟ ᱟᱫᱚ ᱚᱱᱟᱛᱮ ᱟᱨᱦᱚᱸ ᱤᱧ ᱢᱮᱱᱫᱟ ᱟᱪᱪᱷᱟ ᱵᱟᱝ ᱱᱚᱣᱟ ᱢᱟ ᱢᱤᱥᱴᱮᱠ ᱜᱮ, ᱟᱫᱚ ᱪᱮᱫ ᱠᱚ ᱢᱮᱱᱟ ᱟᱹᱰᱤ ᱜᱟᱱ ᱞᱟᱝ ᱜᱟᱞᱢᱟᱨᱟᱣ ᱞᱮᱜᱼᱟ ᱪᱟᱥ ᱵᱟᱥ ᱵᱟᱨᱮ ᱛᱮ ᱟᱨ ᱟᱹᱰᱤ ᱡᱤᱞᱤᱧ ᱞᱟᱝ ᱠᱟᱛᱷᱟ ᱠᱚ ᱞᱟᱝ ᱤᱫᱤ ᱵᱟᱲᱟ ᱞᱮᱫᱼᱟ᱾
ᱤᱫᱤ ᱵᱟᱲᱟ ᱞᱮᱫᱼᱟ ᱟᱫᱚ ᱟᱞᱮ ᱥᱮᱫ ᱡᱚᱠᱷᱚᱱ ᱮᱢ ᱧᱮᱞ ᱟ ᱛᱚ ᱜᱚᱝᱠᱮ ᱟᱞᱮ ᱦᱚᱸ ᱨᱟᱦᱮᱲ ᱦᱚᱸ ᱟᱹᱰᱤᱜᱟᱱ ᱪᱟᱥ ᱵᱟᱲᱟᱭᱟ ᱢᱮᱛᱚ ᱢᱮ ᱚᱱᱟ ᱫᱚ ᱨᱟᱪᱟ ᱠᱚᱨᱮ ᱠᱚ ᱮᱨ ᱵᱟᱲᱟ ᱠᱟᱜᱼᱟ᱾ ᱥᱮ ᱚᱱᱟ ᱜᱟᱰᱟ ᱟᱲᱮ ᱨᱮ ᱚᱱᱟ ᱢᱤᱫ ᱵᱟᱨ ᱨᱮ ᱴᱟᱸᱰᱤ ᱠᱷᱮᱛ ᱠᱚ ᱢᱮᱱᱟᱜᱼᱟ᱾ ᱚᱸᱰᱮ ᱠᱷᱚᱱ ᱦᱚᱸ ᱠᱚ ᱪᱟᱥ ᱵᱟᱥ ᱵᱟᱲᱟᱭᱟ, ᱟᱨ ᱤᱱᱟᱹ ᱵᱟᱫ ᱠᱟᱛᱮᱫ ᱢᱮᱛᱟᱜ ᱢᱟ ᱚᱱᱟ
ᱜᱟᱹᱰᱤᱭᱟᱹ ᱯᱤᱰᱷᱟᱹ
ᱜᱟᱹᱰᱤᱭᱟᱹ ᱯᱤᱰᱷᱟᱹ ᱠᱚᱨᱮ ᱦᱚᱸ ᱠᱚ ᱪᱟᱥ ᱵᱟᱥ ᱵᱟᱲᱟᱭ ᱜᱮᱭᱟ, ᱟᱪᱪᱷᱟ ᱜᱚᱝᱠᱮ ᱟᱯᱮ ᱥᱮᱫ ᱫᱚ ᱨᱟᱦᱮᱲ ᱫᱚ ᱠᱚ ᱪᱟᱥ ᱵᱟᱲᱟᱭᱟ ᱥᱮ ᱵᱟᱝ? ᱟᱨ ᱠᱚ ᱪᱟᱥ ᱵᱟᱲᱟᱭ ᱠᱷᱟᱡ ᱚᱠᱟ ᱠᱚᱨᱮ ᱡᱟᱹᱥᱛᱤ ᱠᱚ ᱪᱟᱥ ᱪᱟᱥ ᱵᱟᱲᱟᱭ ᱜᱮᱭᱟ? ᱜᱚᱝᱠᱮ ᱪᱟᱥ ᱫᱚ ᱞᱟᱦᱟ ᱫᱚ ᱚᱱᱠᱟ ᱫᱚ ᱵᱟᱲᱜᱮ ᱠᱚ ᱨᱮ ᱜᱮ ᱞᱮ ᱨᱚᱦᱚᱭ ᱵᱟᱲᱟᱭ ᱜᱮᱭᱟ, ᱪᱟᱥ ᱵᱟᱲᱟᱭ ᱜᱮ ᱨᱚᱦᱚᱭ ᱜᱮᱭᱟᱞᱮ᱾ ᱦᱳᱭ ᱜᱚᱝᱠᱮ ᱚᱱᱟ ᱡᱚᱱᱰᱨᱟ ᱵᱤᱱ ᱞᱟᱹᱭ ᱠᱮᱫ ᱞᱮᱠᱟ ᱚᱱᱟ ᱫᱚ ᱡᱚᱸᱰᱨᱟ ᱡᱚᱠᱷᱚᱱ ᱦᱩᱭᱩᱜᱼᱟ ᱡᱚᱸᱰᱨᱟ ᱫᱚ ᱪᱮᱫ ᱠᱚ ᱞᱟᱹᱭ ᱨᱟᱦᱮᱲ ᱡᱚᱠᱷᱚᱱ ᱦᱩᱭᱩᱜ ᱜᱮᱭᱟ᱾
ᱟᱨ ᱛᱟᱯᱚᱨᱮ ᱚᱱᱟ ᱫᱟᱹᱞ ᱠᱟᱛᱮᱫ ᱚᱱᱟ ᱫᱟᱹᱞ ᱠᱟᱛᱮᱫ ᱚᱱᱟ ᱫᱚ ᱩᱛᱩᱭ ᱜᱮᱭᱟ ᱞᱮ ᱟᱨ ᱩᱛᱩ ᱥᱟᱞᱟᱜ ᱜᱮ ᱫᱟᱠᱟ ᱠᱚᱞᱮ ᱡᱚᱢ ᱜᱮᱭᱟ᱾
ᱟᱪᱪᱷᱟ, ᱟᱹᱰᱤ ᱱᱟᱯᱟᱭ ᱟᱫᱚ
ᱟᱫᱚ ᱱᱚᱜᱼᱚᱭ ᱟᱞᱮ ᱦᱚᱸ
ᱱᱚᱣᱟ ᱨᱟᱦᱮᱲ ᱫᱟᱹᱞ ᱟᱹᱰᱤ ᱜᱤ ᱥᱤᱵᱤᱞ ᱵᱩᱡᱷᱟᱹᱜᱼᱟ ᱨᱟᱦᱮᱲ ᱫᱟᱹᱞ ᱠᱚᱞᱮ ᱡᱚᱢ ᱵᱟᱲᱟᱭ ᱜᱮᱭᱟ᱾ ᱟᱨ
ᱜᱚᱝᱠᱮ ᱨᱮᱦᱟᱲ ᱫᱟᱜ ᱢᱟᱹᱰᱤ ᱠᱚᱦᱚᱸ ᱵᱤᱱ ᱫᱟᱲᱮᱭᱟᱜ ᱜᱮᱭᱟ᱾
ᱟᱹᱰᱤ ᱜᱮ ᱥᱤᱵᱤᱞ ᱵᱩᱡᱷᱟᱹᱜᱼᱟ ᱟᱨ ᱨᱟᱦᱮᱲ ᱫᱟᱹᱞ ᱫᱚ ᱚᱱᱟ ᱠᱚ ᱢᱮᱱᱼᱟ ᱟᱨ ᱵᱚᱪᱷᱚᱨ ᱨᱮ ᱡᱚᱢ ᱫᱚ ᱟᱹᱰᱤ ᱞᱟᱹᱠᱛᱤ ᱜᱮᱭᱟ᱾ ᱟᱨ ᱚᱱᱮ ᱠᱚ ᱢᱮᱱᱼᱟ
ᱚᱱᱟ ᱯᱮᱨᱮᱡ ᱦᱚᱲᱢᱚ ᱦᱚᱲ ᱦᱚᱸ ᱡᱩᱫᱤ ᱢᱮᱱᱟᱜ ᱠᱚ ᱠᱷᱟᱡ ᱩᱱ ᱠᱩ ᱦᱚᱸ ᱠᱚ ᱡᱚᱢ ᱦᱚᱪᱚ ᱠᱚ ᱜᱮᱭᱟ ᱱᱚᱣᱟ ᱠᱚᱫᱚ᱾
ᱦᱩᱸ ᱟᱫᱚᱼᱼ ᱟᱞᱮ ᱥᱮᱫ ᱦᱚᱸ ᱱᱚᱜ-ᱚᱭ ᱟᱹᱰᱤᱜᱟᱱ ᱪᱟᱥ-ᱵᱟᱥ ᱦᱩᱭᱩᱜ-ᱟ
ᱟᱨ ᱤᱱᱟᱹ ᱵᱟᱫ ᱠᱟᱛᱮᱫ ᱦᱟᱸᱜ ᱡᱚᱠᱷᱚᱱᱮᱢ ᱧᱮᱞᱟ ᱟᱞᱮ ᱥᱮᱫ ᱫᱚ ᱱᱚᱜ-ᱚᱭᱼᱼ
ᱜᱩᱦᱩᱢ ᱠᱚ ᱛᱩᱲᱤ ᱠᱚ ᱵᱷᱩᱛ ᱢᱟᱹᱥᱨᱤᱼᱼ ᱢᱚᱴᱚᱨ ᱠᱩ ᱥᱮ ᱢᱮᱛᱟᱜ ᱢᱮ ᱱᱚᱣᱟᱼᱼ ᱪᱮᱫ ᱠᱚ ᱢᱮᱛᱟᱜ-ᱟ ᱦᱚᱲᱮᱡ ᱠᱩ ᱱᱚᱣᱟ ᱠᱚᱦᱚᱸ ᱟᱹᱰᱤ ᱜᱟᱱ ᱜᱮ ᱪᱟᱥ-ᱵᱟᱥ ᱦᱩᱭᱩᱜ-ᱟ᱾
ᱟᱪᱪᱷᱟ ᱱᱚᱣᱟ ᱠᱚᱦᱚᱸᱧ ᱞᱟᱹᱭ ᱠᱮᱫᱟ ᱦᱟᱸᱜ ᱜᱩᱦᱩᱢ, ᱛᱩᱲᱤ ᱦᱚᱭ ᱥᱮ ᱦᱚᱲᱮᱡᱼᱼ ᱥᱮ ᱱᱚᱣᱟ ᱪᱮᱫ ᱠᱚ ᱢᱮᱛᱟᱜ-ᱟ ᱢᱚᱴᱚᱨ ᱠᱩ᱾ ᱱᱚᱣᱟ ᱠᱚᱫᱚ ᱟᱯᱮ ᱥᱮᱫᱼᱼ ᱪᱟᱥ-ᱵᱟᱥ ᱵᱟᱲᱟᱭ ᱜᱮᱭᱟ ᱥᱮ ᱵᱟᱯᱮ ᱪᱟᱥᱟ? ᱜᱚᱝᱠᱮ ᱟᱞᱮ ᱥᱮᱫ ᱫᱚ ᱚᱱᱠᱟ ᱜᱚᱦᱚᱢ ᱠᱚᱫᱚ ᱛᱩᱲᱤ ᱠᱚᱫᱚ ᱚᱱᱠᱟ ᱵᱟᱞᱮ ᱨᱚᱦᱚᱭ ᱵᱟᱲᱟᱭ ᱜᱮᱭᱟ ᱨᱚᱦᱚᱭ ᱚᱱᱟ ᱠᱚᱫᱚ᱾
ᱟᱪᱪᱷᱟᱼᱼ ᱟᱫᱚ ᱱᱚᱜ-ᱚᱭ ᱟᱞᱮ ᱥᱮᱫ ᱢᱟ ᱟᱹᱰᱤ ᱜᱟᱱ ᱜᱮ ᱪᱟᱥ-ᱵᱟᱥ ᱦᱩᱭᱩᱜ-ᱟ ᱚᱱᱟ ᱠᱚᱦᱚᱸ, ᱟᱨ ᱟᱞᱮ ᱥᱮᱫ ᱡᱚᱠᱷᱚᱱᱮᱢ ᱧᱮᱞᱟᱼᱼ ᱛᱚ ᱚᱱᱟ ᱪᱟᱥ-ᱵᱟᱥ ᱤᱭᱟᱹᱛᱮ ᱱᱚᱜᱚᱭ ᱫᱟᱜ ᱠᱚᱨᱮ ᱦᱚᱸ ᱥᱩᱵᱤᱫᱟ ᱢᱮᱱᱟᱜ ᱟᱠᱟᱜ-ᱟ ᱥᱚᱨᱠᱟᱨ ᱥᱮᱫ ᱠᱷᱚᱡ ᱚᱱᱠᱟ ᱜᱮ ᱮᱢᱼᱼ ᱠᱟᱜ ᱞᱮᱭᱟ ᱠᱩᱧ ᱠᱚ ᱥᱮ ᱚᱱᱠᱟᱜᱮ ᱟᱨᱦᱚᱸ ᱟᱭᱢᱟᱱᱟᱜ ᱤᱭᱟᱹ ᱠᱩᱭ ᱮᱢ ᱠᱟᱜ ᱞᱮᱭᱟ᱾
ᱦᱩᱸ ᱟᱫᱚ ᱟᱯᱮᱥᱮᱫ ᱚᱱᱠᱟ ᱡᱟᱦᱟᱸᱱᱟᱜ ᱥᱟᱨᱠᱟᱨ ᱠᱚᱨᱮ ᱠᱷᱚᱡ ᱯᱮ ᱧᱟᱢ ᱵᱟᱲᱟ ᱠᱟᱜ ᱜᱮᱭᱟ ᱥᱮ ᱵᱟᱯᱮ ᱧᱟᱢᱼᱼ? ᱟ ᱜᱚᱝᱠᱮ ᱟᱞᱮ ᱥᱮᱫ ᱠᱷᱚᱱ ᱥᱚᱨᱠᱟᱨ ᱠᱷᱚᱱ ᱫᱚ ᱚᱱᱠᱟ ᱫᱚ ᱚᱱᱠᱟ ᱵᱮᱵᱚᱥᱛᱷᱟ ᱫᱚ ᱵᱟᱭ ᱵᱮᱱᱟᱣ ᱟᱠᱟᱫ ᱞᱮᱭᱟ᱾ ᱱᱚᱣᱟ ᱜᱩᱦᱩᱢ ᱠᱚᱫᱚ ᱡᱟᱦᱟᱸᱵᱤᱱ ᱞᱟᱹᱭ ᱠᱮᱫᱟ ᱜᱩᱦᱩᱢ ᱠᱚ ᱚᱱᱟ ᱠᱚᱫᱚ ᱜᱚᱝᱼᱼ ᱠᱮ ᱚᱱᱟ ᱠᱩᱱᱴᱳᱲ ᱠᱚᱨᱮ ᱜᱮᱠᱚ ᱮᱢ ᱵᱟᱲᱟ ᱟᱞᱮᱭᱟ ᱜᱩᱦᱩᱢ ᱠᱚᱫᱚ ᱚᱠᱟ ᱥᱩᱢᱚᱭ ᱥᱚᱵ ᱥᱚᱢᱚᱭ ᱫᱚ ᱵᱟᱝ ᱠᱚ ᱮᱢᱟᱞᱮᱭᱟ, ᱚᱠᱟ ᱚᱠᱟ ᱢᱟᱥᱼᱼ ᱦᱤᱡᱩᱜ ᱜᱮᱭᱟ ᱜᱩᱦᱩᱢ ᱫᱚ, ᱡᱚᱫᱤ ᱢᱟᱥ ᱫᱚ ᱵᱟᱝᱼᱼ
ᱟᱪᱪᱷᱟ
ᱟᱪᱪᱷᱟ
ᱟᱫᱚ ᱱᱚᱜᱚᱭ ᱟᱞᱮ ᱥᱮᱫ ᱦᱚᱸ ᱟᱹᱰᱤᱜᱟᱱ ᱱᱚᱜᱚᱭ ᱠᱚ ᱪᱟᱥ ᱵᱟᱥᱟ ᱱᱚᱣᱟ ᱜᱩᱦᱩᱢ ᱠᱚᱫᱚ᱾ ᱟᱨ ᱚᱱᱮ ᱠᱚ ᱢᱮᱱᱟ ᱥᱟᱨᱠᱟᱨ ᱥᱮᱫ ᱠᱷᱚᱱ ᱚᱱᱟ ᱤᱭᱟᱹ ᱞᱮ ᱧᱟᱢ ᱟᱠᱟᱫᱟ ᱟᱞᱮᱫᱚ ᱫᱟᱜ᱾ ᱨᱮᱭᱟᱜ ᱥᱩᱵᱤᱫᱷᱟ ᱚᱱᱟ ᱠᱩᱧ ᱠᱚ ᱢᱮᱛᱟᱜ-ᱟ, ᱥᱮ ᱚᱱᱟ ᱥᱮᱞᱚ ᱠᱚᱠᱚ ᱧᱟᱢ ᱵᱟᱲᱟᱣᱼᱼ ᱟᱫᱚᱢ ᱠᱚᱫᱚᱼᱼ ᱟᱱᱟ ᱣᱟᱴ ᱪᱮᱜ ᱮᱢ ᱢᱮᱱ ᱠᱮᱫᱟ ᱫᱟᱜ ᱴᱮᱝᱠᱤᱼᱼ ᱟᱨ ᱥᱮ ᱢᱮᱛᱟᱜ ᱢᱮ ᱚᱱᱟᱼᱼ ᱟ ᱪᱮᱜ ᱠᱚ ᱢᱮᱛᱟᱜ-ᱟ ᱚᱱᱟ ᱦᱚᱸᱠᱩ ᱧᱟᱢ ᱵᱟᱲᱟᱣ ᱠᱟᱜ-ᱟ᱾ ᱚᱱᱟ ᱟᱹᱰᱤ ᱵᱳᱨᱤᱝ ᱠᱩ ᱚᱠᱟ ᱠᱚ ᱢᱮᱛᱟᱜ ᱠᱟᱱᱟ ᱳᱣᱟᱴᱟᱨ ᱤᱭᱟᱹ ᱪᱮᱫ ᱠᱚ ᱢᱮᱛᱟᱜ-ᱟ ᱥᱳᱞᱟᱨ ᱯᱮᱱᱮᱞ ᱠᱩ ᱚᱱᱟ ᱠᱩᱼᱼ ᱟᱫᱚ ᱜᱚᱢᱠᱮ ᱟᱯᱮ ᱥᱮᱫ ᱫᱚ ᱚᱱᱛᱮᱼᱼ
ᱛᱮ ᱯᱮ ᱧᱟᱢ ᱵᱟᱲᱟᱣ ᱠᱟᱜ-ᱟ ᱥᱮ ᱵᱟᱝᱜᱮ? ᱚᱱᱠᱟ ᱥᱚᱞᱟᱨ ᱠᱚᱢᱟ ᱵᱟᱝᱠᱚ ᱵᱟᱹᱭᱥᱟᱹᱣ ᱠᱟᱜ-ᱟ ᱢᱮᱱᱠᱷᱟᱱ ᱚᱱᱟᱼᱼ ᱟᱨᱮ ᱚᱱᱟ ᱚᱲᱟᱜ ᱠᱚᱨᱮᱼᱼ ᱱᱚᱣᱟ ᱠᱚᱨᱮ ᱚᱱᱠᱟ ᱫᱟᱜ ᱯᱟᱭᱤᱯ ᱠᱚᱠᱚ ᱵᱟᱹᱭᱥᱟᱹᱣ ᱞᱮᱫ ᱛᱟᱦᱮᱸᱱᱟ ᱴᱟᱭᱤᱢ ᱠᱚᱞ ᱡᱟᱦᱟᱸ ᱫᱚᱠᱚ ᱢᱮᱛᱟᱜ-ᱠᱟᱱᱟ᱾
ᱩᱸ
ᱠᱤ ᱚᱱᱟ ᱦᱚᱸ ᱠᱤᱪᱷᱩ ᱫᱤᱱᱮ ᱦᱮᱡ ᱵᱟᱲᱟᱭᱮᱱᱟ ᱢᱤᱫ ᱥᱚᱯᱛᱟᱦᱚ ᱜᱟᱱ ᱥᱮ ᱢᱤᱫ ᱢᱟᱥ ᱜᱟᱱ ᱚᱱᱠᱟ ᱦᱮᱡ ᱞᱮᱱ ᱛᱟᱦᱮᱡ ᱨᱮᱱᱟᱜ ᱴᱷᱤᱠᱼᱼ ᱠᱟᱜ-ᱠᱚ
ᱛᱚ ᱚᱱᱟ ᱵᱟᱫᱽ ᱨᱮᱫᱚ ᱟᱫᱚ ᱛᱮ ᱫᱟᱜ ᱠᱚᱫᱚ ᱵᱟᱝᱠᱚ ᱟᱲᱟᱜ ᱵᱟᱲᱟ ᱟᱠᱟᱫ ᱞᱮᱭᱟ᱾
ᱟᱪᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱜ-ᱟ᱾ ᱟᱫᱚ ᱱᱚᱜ-ᱚᱭ ᱟᱞᱮ ᱥᱮᱜ ᱦᱚᱸ ᱱᱚᱜᱚᱭ ᱟᱹᱰᱤ ᱜᱟᱱ ᱜᱮ ᱱᱚᱜ-ᱚᱭ ᱫᱟᱜ ᱨᱮᱭᱟᱜ ᱚᱥᱩᱵᱤᱫᱷᱟ ᱢᱮᱱᱟᱜ ᱠᱟᱜ-ᱟ᱾ ᱡᱚᱠᱷᱚᱱ ᱟᱢ ᱵᱷᱳᱴ ᱮᱢ ᱪᱟᱥᱟ ᱢᱟᱥᱨᱤᱢ ᱪᱟᱥᱟ ᱥᱮ ᱜᱩᱦᱩᱢ ᱮᱢ ᱪᱟᱥᱟᱼᱼ ᱥᱮ ᱛᱩᱲᱤ ᱠᱚᱦᱚᱸᱢ ᱪᱟᱥᱟ ᱱᱚᱣᱟ ᱠᱚ ᱪᱟᱥ ᱵᱟᱥ ᱞᱟᱹᱜᱤᱫ ᱛᱮ ᱟᱭᱢᱟ ᱜᱟᱱ ᱱᱚᱜᱚᱭ ᱤᱭᱟᱹᱼᱼ ᱠᱚ ᱮᱢ ᱠᱟᱜ ᱞᱮᱭᱟ᱾ ᱡᱮᱭᱥᱮ ᱢᱮᱛᱟᱜ ᱢᱮ ᱱᱚᱣᱟ ᱫᱟᱜ᱾ ᱨᱮᱭᱟᱜ ᱥᱩᱵᱤᱫᱷᱟ ᱠᱩ ᱟᱨ ᱱᱮᱛᱟᱨ ᱢᱟᱼᱼ
ᱟᱭᱢᱟ ᱜᱟᱱ ᱜᱮ ᱚᱱᱠᱟ ᱤᱭᱟᱹ ᱠᱚ ᱮᱢ ᱠᱟᱜ ᱠᱚᱣᱟ᱾
ᱠᱩᱧ ᱠᱚᱠᱚ ᱮᱢ ᱠᱟᱜ-ᱠᱚᱣᱟ, ᱪᱮ ᱠᱩᱧ ᱜᱮ ᱦᱟᱸᱜ ᱡᱟᱹᱥᱛᱤ ᱫᱚ ᱢᱮᱱᱟᱜ-ᱟ ᱟᱞᱮ ᱥᱮᱫ ᱫᱚ ᱱᱚᱣᱟ ᱚᱠᱟ ᱫᱚ ᱪᱟᱥᱵᱟᱥ ᱠᱩᱼᱼ ᱢᱮᱛᱟᱣ ᱟᱜ ᱠᱟᱱᱟ ᱱᱚᱣᱟ ᱜᱮ ᱟᱹᱰᱤ ᱡᱟᱹᱥᱛᱤ ᱢᱮᱱᱟᱜ ᱠᱟᱜ-ᱟ᱾
ᱟᱪᱪᱷᱟ ᱟᱯᱮ ᱥᱮᱫ ᱜᱚᱝᱠᱮ ᱟᱨ ᱚᱝᱠᱟ ᱪᱟᱥ ᱵᱟᱥ ᱚᱱᱟ ᱠᱩᱧ ᱠᱚᱫᱚ ᱢᱮᱱᱟᱜᱼᱟ ᱥᱮ ᱵᱟᱝ ᱜᱮ?
ᱦᱚᱭ ᱜᱚᱝᱠᱮ ᱠᱩᱧ ᱠᱚ ᱫᱚ ᱢᱮᱱᱟᱜᱼᱟ ᱫᱚ ᱚᱝᱠᱟ ᱠᱩᱧ ᱠᱚ ᱨᱮ ᱫᱚ ᱱᱚᱝᱠᱟ ᱠᱷᱮᱛ ᱥᱩᱨ ᱠᱚᱨᱮ ᱫᱚ ᱵᱟᱹᱱᱩᱜ ᱛᱟᱞᱮᱭᱟ ᱠᱩᱧ ᱠᱚᱫᱚ᱾ ᱢᱤᱫᱴᱮᱱ ᱠᱩᱧ ᱢᱮᱱᱟᱜ ᱛᱟᱞᱮᱭᱟ ᱚᱸᱰᱮ ᱫᱚ ᱢᱟᱱᱮ ᱱᱚᱝᱠᱟ ᱧᱩ ᱞᱟᱜᱤᱫ ᱫᱚᱞᱮ ᱵᱮᱵᱚᱦᱟᱨ ᱵᱟᱲᱟᱭ ᱜᱮᱭᱟ᱾
ᱟᱪᱪᱷᱟ
ᱪᱷᱟ
ᱟᱯᱮ ᱫᱚ ᱡᱟᱹᱥᱛᱤ ᱡᱟᱭᱜᱟ ᱛᱮᱫᱚ ᱱᱚᱭ
ᱦᱳᱭ ᱜᱚᱝᱠᱮ
ᱚ ᱟᱫᱚ ᱱᱚᱜᱼᱚᱭ ᱟᱞᱮᱥᱮᱜ ᱢᱟ ᱠᱩᱸᱧ ᱫᱟᱜ
ᱫᱟᱜ ᱟ ᱥᱟᱶ ᱥᱟᱶᱛᱮ ᱱᱚᱣᱟ ᱠᱩᱧ ᱦᱚᱸ ᱢᱮᱱᱟᱜᱼᱟ᱾
ᱟᱨ ᱟᱞᱮ ᱫᱚ ᱡᱟᱹᱥᱛᱤ ᱫᱚ ᱱᱚᱜᱼᱚᱭ ᱰᱷᱚᱠᱚᱡ ᱫᱟᱜ ᱠᱚᱞᱮ ᱧᱩᱭᱟ ᱟᱨ ᱰᱤᱯ ᱵᱳᱨᱤᱝ ᱦᱩᱭ ᱵᱟᱲᱟ ᱠᱟᱱᱟ᱾
ᱦᱳᱭ ᱟᱫᱚ ᱚᱱᱟ ᱵᱩᱨᱤᱝ ᱠᱚᱭ ᱦᱚᱸ ᱩᱰᱩᱝ ᱠᱟᱛᱮᱜ
ᱟᱫᱚ ᱚᱱᱟ ᱫᱟᱜ ᱞᱮ ᱧᱩᱭᱟ ᱟᱹᱰᱤ ᱱᱟᱯᱟᱭ ᱜᱮ ᱚᱱᱟ ᱫᱚ ᱥᱟᱯᱷᱟ ᱫᱟᱜ᱾ ᱟᱨ ᱠᱩᱧ ᱫᱟᱜ ᱫᱚ ᱚᱱᱮ ᱠᱚ ᱢᱮᱱᱟ ᱠᱩᱧ, ᱠᱩᱧ ᱜᱮ ᱟᱹᱭᱠᱟᱹᱜᱼᱟ ᱚᱠᱟ ᱞᱮᱠᱟ ᱪᱚᱝ ᱥᱚ ᱧᱚᱜᱼᱟ ᱛᱷᱚᱲᱟᱜᱟᱱ᱾ ᱚᱱᱮ ᱠᱚ ᱢᱮᱱᱟ ᱧᱩ ᱦᱮᱣᱟ ᱞᱮᱱᱠᱷᱟᱱ ᱫᱚ ᱵᱟᱝ ᱥᱚᱼᱣᱟ ᱟᱞᱮ ᱫᱚ ᱱᱚᱜᱼᱚᱭ ᱵᱟᱞᱮ ᱦᱮᱣᱟ ᱠᱟᱱᱛᱮ ᱵᱚᱞᱮ ᱛᱚ ᱥᱚ ᱧᱚᱜ ᱜᱮᱭᱟ ᱟᱫᱚ ᱱᱮᱛᱟᱨ ᱠᱟᱛᱮᱜ ᱢᱟ ᱚᱱᱮ ᱠᱚ ᱢᱮᱱᱟ ᱜᱚᱢᱠᱮ ᱠᱩᱸᱧ ᱫᱟᱜ ᱢᱟ ᱟᱹᱰᱤ ᱜᱮ ᱯᱮᱨᱮᱡ ᱵᱟᱲᱟ ᱫᱟᱜ ᱛᱮ ᱚᱱᱟ ᱠᱚ ᱢᱮᱱᱟ ᱥᱮᱛᱮᱧᱚᱜᱼᱟ ᱪᱤᱠᱟᱹᱜᱼᱟ ᱵᱚᱰᱮ ᱧᱚᱜ ᱜᱮ ᱛᱟᱦᱮᱱᱟ ᱟᱫᱚ ᱚᱱᱟ ᱜᱮᱯᱮ ᱧᱩᱭᱟ ᱥᱮ ᱪᱮᱜ ᱞᱮᱠᱟᱭ ᱫᱟᱯᱮ ᱚᱱᱟᱫᱚ?
ᱵᱟᱝ ᱜᱚᱝᱠᱮ ᱟᱞᱮ ᱱᱚᱸᱰᱮ ᱢᱤᱫᱴᱟᱝ ᱠᱩᱸᱧ ᱢᱮᱱᱟᱜ ᱛᱟᱞᱮ ᱚᱱᱟ ᱠᱩᱧ ᱨᱮᱱᱟᱜ ᱫᱟᱜ ᱫᱚ ᱟᱱᱮ ᱫᱟᱜ ᱥᱮᱛᱮᱧᱚᱜ ᱜᱮᱭᱟ, ᱫᱟᱜ ᱫᱚ ᱵᱟᱝ ᱧᱩᱜ ᱵᱟᱝ ᱟᱸᱡᱮᱫᱚᱜ ᱛᱟᱞᱮ ᱜᱮᱭᱟ᱾
ᱚ ᱟᱫᱚ ᱵᱚᱰᱮ ᱧᱚᱜ ᱫᱚ ᱱᱮᱛᱟᱨ ᱫᱤᱱ ᱫᱚ ᱵᱟᱝ ᱛᱟᱦᱮᱱᱟ ᱜᱚᱝᱠᱮ?
ᱵᱟᱝ ᱜᱚᱝᱠᱮ ᱵᱚᱲᱮ ᱫᱚ ᱚᱝᱠᱟ ᱫᱚ ᱵᱚᱲᱮ ᱫᱚ ᱵᱟᱝ ᱵᱚᱲᱮᱜ ᱜᱮᱭᱟ᱾ ᱢᱟᱱᱮ ᱚᱠᱟ ᱥᱚᱢᱚᱭ ᱫᱟᱜ ᱵᱟᱲᱟ ᱞᱮᱠᱷᱟᱱ ᱫᱚ ᱵᱚᱰᱮᱜᱼᱟ ᱵᱟᱠᱷᱟᱱ ᱫᱚ ᱮᱢᱱᱤ ᱫᱟᱜ ᱵᱟᱲᱟ ᱵᱟᱭ ᱫᱟᱜᱟ᱾ ᱩᱱ ᱥᱚᱢᱚᱭ ᱫᱚ ᱴᱷᱤᱠ ᱜᱮ ᱛᱟᱦᱮᱱᱟ ᱫᱟᱜ ᱠᱚᱫᱚ᱾
ᱛᱚ ᱫᱟᱜ ᱥᱚᱢᱚᱭ ᱚᱠᱟ ᱡᱚᱠᱷᱚᱡ ᱵᱚᱰᱮ ᱞᱮᱱ ᱠᱷᱟᱱᱡ ᱛᱚ ᱩᱱ ᱥᱚᱢᱚᱭ ᱫᱚ ᱚᱠᱟᱨ ᱨᱮᱭᱟᱜ ᱫᱟᱜ ᱯᱮ ᱧᱩ ᱵᱟᱲᱟᱭ ᱜᱮᱭᱟ?
ᱩᱱ ᱥᱚᱢᱚᱭ ᱫᱚ ᱚᱱᱟ ᱠᱚᱞ ᱠᱚᱱᱟ ᱛᱮ ᱠᱚᱞ ᱠᱚ ᱧᱩ ᱵᱟᱲᱟᱭ ᱜᱮᱭᱟ᱾ ᱟᱪᱪᱷᱟ ᱟᱨ ᱵᱟᱠᱷᱟᱱ ᱚᱝᱠᱟ ᱵᱩᱲᱮ ᱵᱟᱲᱟ ᱞᱮᱱᱠᱷᱟᱱ ᱚᱝᱠᱟ ᱪᱷᱟᱹᱠᱱᱤ ᱠᱚ ᱞᱮ ᱤᱫᱤᱭ ᱜᱮᱭᱟ ᱜᱮᱸᱫᱨᱮᱡ ᱠᱚ ᱚᱝᱠᱟ ᱢᱚᱡ ᱧᱚᱜ ᱛᱮᱞᱮ ᱪᱷᱟᱹᱠᱱᱤᱭᱟ ᱟᱨ ᱚᱸᱰᱮ ᱠᱷᱚᱱ ᱜᱮᱞᱮ ᱧᱩᱭᱟ᱾ ᱚᱱᱟ ᱟᱞᱮ ᱱᱚᱛᱮ ᱪᱮᱫ ᱪᱮᱫ ᱞᱟᱹᱭᱱᱟ ᱠᱩᱸᱧ ᱫᱟᱜ ᱧᱩ ᱦᱮᱣᱟ ᱥᱮ ᱟᱫᱚ ᱚᱱᱟ ᱢᱟᱱᱮ ᱠᱚᱞ ᱠᱚᱨᱮᱱᱟ ᱰᱟ ᱠᱚᱞ ᱠᱚᱨᱮᱱᱟ ᱫᱟᱜ ᱛᱮ ᱫᱟᱠᱟ ᱵᱟᱲᱟᱭᱟ ᱥᱮ
ᱦᱩᱸ
ᱫᱟᱠᱟ ᱠᱚ ᱚᱱᱟ ᱢᱚᱸᱡᱽ ᱧᱚᱜ ᱵᱟᱝ ᱤᱥᱤᱱᱚᱜ ᱜᱮᱭᱟ ᱠᱮᱹᱴᱮᱡ, ᱠᱮᱹᱴᱮᱡ ᱧᱚᱜ ᱛᱟᱦᱮᱱ ᱜᱮᱭᱟ ᱚᱝᱠᱟ ᱟ-ᱟᱨᱟᱜ ᱫᱟᱜ ᱠᱚ ᱠᱟᱹᱴᱤ ᱟᱨ-ᱟᱨᱟᱜ ᱧᱮ-ᱧᱮᱞᱚᱜᱼᱟ ᱪᱟᱣᱞᱮ ᱠᱚ ᱡᱩᱫᱤ ᱱᱟᱹ ᱠᱚᱞ ᱫᱟᱜ ᱛᱮ ᱡᱩᱫᱤ ᱨᱚᱦ ᱠᱚᱞ ᱫᱟᱜ ᱛᱮ ᱡᱩᱫᱤ ᱞᱮ ᱤᱥᱤᱱ ᱜᱮᱭᱟ ᱫᱟᱠᱟ ᱠᱚ
ᱟᱪᱪᱷᱟ ᱟᱫᱚ ᱱᱚᱜᱼᱚᱭ ᱟᱞᱮ ᱥᱮᱫ ᱫᱚ ᱵᱚᱞᱮ ᱡᱟᱦᱟᱱᱟᱜ ᱜᱮ ᱫᱟᱹᱞᱮᱢ ᱩᱛᱩᱭᱟ ᱥᱮ ᱫᱟᱠᱟᱭᱟᱢ ᱚᱱᱟ ᱠᱚ ᱡᱚᱛᱚᱜᱮ ᱱᱚᱜᱼᱚᱭ ᱤᱭᱟᱹ ᱠᱟᱛᱮᱜ ᱠᱚ ᱤᱭᱟᱹᱭᱟ ᱚᱱᱟ ᱧᱩᱭ ᱫᱟᱜ ᱛᱮᱜᱮ ᱮᱛᱜ ᱫᱟᱠᱟ ᱩᱛᱩ ᱠᱚ ᱤᱥᱤᱱᱟ ᱢᱮᱱᱟᱢ ᱚᱱᱟ ᱠᱚᱦᱚᱸᱧ ᱡᱚᱢᱮᱫ ᱠᱟᱱ ᱜᱮᱭᱟ ᱥᱮ ᱫᱟᱠᱟᱦᱚᱢ ᱡᱚᱢᱮᱫ ᱠᱟᱱ ᱜᱮᱭᱟ ᱟᱨ ᱚᱱᱟ ᱡᱚᱠᱷᱚᱱ ᱚᱱᱟ ᱠᱩᱧ ᱫᱟᱜ ᱛᱮᱫᱚ ᱵᱚᱞᱮ ᱟᱞᱮ ᱥᱮᱫ ᱫᱚ ᱰᱟᱹᱵᱽᱨᱟᱹᱜ ᱞᱟᱹᱜᱤᱫ᱾ ᱥᱮ ᱢᱮᱛᱟᱜ ᱢᱮ ᱟᱭᱢᱟ ᱨᱚᱠᱚᱢ ᱠᱚ ᱢᱮᱱᱟᱜᱼᱟ ᱰᱟᱹᱵᱽᱨᱟᱹᱜ ᱵᱟᱞᱟ ᱢᱮᱱᱟᱜᱼᱟ ᱛᱷᱟᱹᱨᱤᱵᱟᱹᱴᱤ ᱜᱟᱥᱟᱣ ᱵᱟᱞᱟ ᱢᱮᱱᱟᱜᱼᱟ᱾ ᱞᱮᱜᱛᱷᱟᱹᱨᱤ ᱵᱟᱹᱴᱤ ᱦᱚᱸᱠᱚ ᱜᱟᱥᱟᱣ ᱵᱟᱲᱟᱭ ᱜᱮᱭᱟ ᱠᱩᱧ ᱠᱚᱨᱮ ᱥᱮ ᱠᱤᱪᱨᱤᱡ ᱠᱚᱠᱚ ᱥᱚᱵᱚᱫᱟ ᱥᱮ ᱰᱟᱹᱵᱽᱨᱟᱹ ᱦᱚᱸᱠᱚ ᱰᱟᱹᱵᱽᱨᱟᱹᱜᱼᱟ᱾ ᱟᱭᱢᱟ ᱞᱮᱠᱟᱱ ᱠᱚ ᱠᱟᱢᱤᱭᱟ ᱧᱩᱭ ᱫᱚ ᱵᱚᱞᱮ ᱟᱹᱰᱤ ᱠᱚᱢ ᱜᱮᱠᱚ ᱧᱩᱭᱟ᱾
ᱦᱚᱸ ᱵᱟᱝ ᱮᱞᱟᱜᱮ ᱢᱮᱛᱟᱜ ᱢᱮ᱾ ᱟᱨ ᱡᱟᱹᱥᱛᱤ ᱫᱚ ᱰᱷᱠᱚᱡ ᱫᱟᱜ ᱜᱮᱠᱚ ᱧᱩᱭᱟ ᱟᱞᱮ ᱥᱮᱫ ᱫᱚ ᱦᱟᱸᱜ ᱢᱮᱛᱟᱜ ᱢᱮ᱾ ᱟᱨ ᱚᱱᱟ ᱧᱩ ᱫᱟᱜ ᱫᱚ ᱢᱮᱛᱟᱜ ᱢᱮ ᱚᱱᱟ ᱰᱷᱚᱠᱚᱡ ᱫᱟᱜ ᱜᱮ ᱟᱞᱮ ᱥᱮᱜ ᱫᱚ ᱾ ᱠᱩᱧ ᱫᱚ ᱠᱷᱟᱹᱞᱤ ᱫᱟᱜ ᱧᱩ ᱵᱟᱲᱟᱜᱼᱟ ᱥᱮ ᱰᱚᱠᱚᱡ ᱠᱚᱫᱚ ᱢᱮᱱᱟᱜ ᱟᱥ ᱵᱟᱝ ᱟᱯᱮ ᱥᱮᱫ ᱫᱚ? ᱦᱳᱭ, ᱰᱷᱚᱠᱚᱡ ᱠᱚᱞ ᱠᱚ ᱢᱮᱱᱟᱜ ᱜᱮᱭᱟ ᱟᱫᱚ ᱠᱩᱸᱧ ᱛᱮᱞᱮ ᱧᱩ ᱦᱮᱣᱟ ᱟᱠᱟᱱᱟ ᱥᱮ᱾ ᱥᱮᱸᱫᱟᱭ ᱠᱷᱚᱱ ᱜᱮ ᱠᱩᱸᱧ ᱫᱟᱜ ᱜᱮᱞᱮ ᱠᱩᱥᱤᱭᱟᱜᱼᱟ?
ᱟᱨ ᱠᱩᱸᱧ ᱫᱚᱜ ᱫᱚ ᱱᱟᱦᱟᱜ ᱥᱤᱛᱩᱝ ᱫᱤᱱ ᱛᱟᱦᱮᱱᱟ ᱥᱤᱛᱩᱝ ᱫᱤᱱ ᱫᱚ ᱚᱱᱟ ᱠᱩᱧ ᱫ ᱦᱚᱸ ᱨᱮᱟᱲ ᱜᱮ ᱛᱟᱦᱮᱱ ᱛᱟᱞᱮᱭᱟ ᱟᱞᱮᱭᱟᱜ ᱫᱚ ᱯᱷᱨᱤᱡ ᱨᱮᱱᱟᱜ ᱫᱟᱜ ᱞᱮᱠᱟᱜᱮ᱾
ᱟᱪᱪᱷᱟ᱾ ᱦᱮᱸ ᱥᱤᱛᱩᱝ ᱫᱤᱱ ᱢᱟ ᱚᱱᱮ ᱠᱚ ᱢᱮᱱᱟᱜ-ᱟ ᱠᱩᱧ ᱫᱟᱜ ᱦᱚᱸ ᱟᱹᱰᱤᱜᱮ ᱨᱮᱭᱟᱲ ᱵᱩᱡᱷᱟᱹᱜᱼᱟ᱾ ᱟᱨ ᱞᱟᱛᱟᱨ ᱠᱷᱚᱱ ᱡᱚᱠᱷᱚᱱ ᱮᱢ ᱨᱟᱠᱟᱵᱟ ᱛᱚ ᱟᱹᱰᱤ ᱱᱟᱯᱟᱭ ᱚᱱᱟ ᱫᱚ ᱡᱤᱭᱟᱹᱲ ᱜᱮ ᱮᱠᱟᱞ ᱵᱩᱡᱷᱟᱹᱜᱼᱟ᱾ ᱟᱫᱚ ᱚᱱᱠᱟ ᱠᱟᱱ ᱜᱮᱭᱟ ᱨᱮᱭᱟᱲ ᱫᱤᱱ ᱥᱚᱢᱚᱭ ᱟᱹᱰᱤ ᱜᱟᱱ ᱟᱫᱚ ᱜᱚᱝᱠᱮ ᱱᱮᱛᱟᱨ ᱠᱟᱛᱮᱫ ᱢᱟ ᱢᱮ ᱫᱟᱜᱼᱟ ᱫᱟᱜ ᱟ ᱢᱟᱱᱮ ᱫᱟᱜ ᱵᱚᱰᱮᱭᱮᱱ ᱛᱟᱯᱮᱭᱟ ᱠᱩᱧ ᱨᱮᱭᱟᱜ? ᱟᱫᱚ ᱚᱱᱟ ᱫᱚᱯᱮ ᱪᱤᱠᱟᱹ ᱠᱟᱜᱼᱟ ᱚᱱᱟ ᱫᱚ, ᱚᱱᱟ ᱜᱮᱯᱮ ᱧᱩᱭᱟ ᱥᱮ‌ ᱪᱮᱫ ᱞᱮᱠᱟ?
ᱵᱟᱝ ᱵᱤᱱ ᱞᱩᱭ ᱠᱷᱚᱱ ᱵᱟᱞᱮ ᱠᱚᱜ ᱧᱩᱭ ᱜᱮᱭᱟ, ᱛᱳᱭ ᱛᱚ ᱫᱟᱜ ᱡᱩᱫᱤᱱ ᱟᱹᱜᱩ ᱠᱮᱫᱟ ᱠᱩᱧ ᱠᱷᱚᱱᱟᱜ, ᱜᱚᱰᱮᱛ ᱫᱟᱜ ᱜᱮ ᱢᱟᱱᱮ ᱵᱚᱰᱮᱛ ᱫᱚ ᱛᱷᱟᱹᱠᱱ ᱠᱟᱛᱮᱫ ᱜᱮ ᱵᱚᱱ ᱟᱹᱜᱩᱭᱟ ᱥᱮ, ᱦᱮᱸ, ᱟᱫᱚ ᱚᱱᱟ ᱫᱚᱼᱼ ᱛᱟᱨᱯᱚᱨ ᱟᱹᱜᱩ ᱜᱚᱫ ᱞᱮᱠᱷᱟᱱ ᱚᱱᱟ ᱫᱟᱜ ᱛᱚ ᱡᱟᱦᱟᱸ ᱤᱭᱟᱸ ᱛᱮ ᱛᱟᱦᱮᱱᱟ ᱡᱟᱦᱟᱸ ᱛᱟᱦᱮᱸᱱᱟ, ᱚᱱᱟ ᱫᱚ ᱟᱥᱛᱮ ᱟᱥᱛᱮ ᱞᱟᱛᱟᱨ ᱥᱮᱫ ᱵᱟᱹᱭᱥᱟᱹᱜ ᱛᱚ
ᱦᱮᱸ
ᱛᱟᱯᱚᱨᱮ ᱚᱱᱟ ᱟᱨ ᱜᱷᱩᱨᱤ ᱠᱟᱛᱮ ᱟᱨ ᱢᱤᱫ ᱫᱷᱟᱞᱮ ᱠᱟᱛᱷᱟᱤᱠᱤᱨ ᱜᱮᱭᱟ ᱛᱟᱨᱯᱚᱨ ᱚᱱᱟ ᱜᱮᱞᱮ ᱧᱩᱭᱟᱹ ᱥᱮ ᱚᱱᱟ ᱛᱮ ᱫᱟᱠᱟ ᱫᱚᱞᱮ ᱤᱥᱤᱱ ᱵᱟᱲᱟᱭ ᱜᱮᱭᱟ᱾
ᱟᱪᱪᱷᱟ, ᱦᱮᱸ ᱚᱱᱠᱟᱼᱼ
ᱩᱱᱠᱟ ᱟᱠᱟᱱ ᱜᱮᱭᱟ ᱱᱚᱜᱼᱚᱭ᱾ ᱟᱫᱚ ᱟᱞᱮ ᱥᱮᱫ ᱦᱚᱸ ᱱᱚᱜᱼᱚᱭ ᱚᱱᱟ ᱠᱩᱧ ᱫᱟᱜ ᱠᱚᱦᱚᱸ ᱵᱟᱠᱚ ᱧᱩ ᱵᱟᱲᱟᱭ ᱜᱮᱼᱼ
ᱟᱨ ᱡᱟᱹᱥᱛᱤ ᱠᱟᱭᱛᱮ ᱱᱚᱜᱼᱚᱭ ᱟᱞᱮ ᱥᱮᱫ ᱤᱧ ᱧᱮᱞ ᱟᱠᱟᱫᱟ ᱡᱮ ᱚᱱᱟ ᱧᱩᱭ ᱫᱟᱜ ᱠᱚᱫᱚᱼᱼ ᱪᱟᱥ ᱵᱟᱥ ᱨᱮ ᱟᱹᱰᱤ ᱜᱟᱱ ᱠᱚ ᱞᱟᱜᱟᱣᱟ, ᱢᱮᱛᱟᱜ ᱢᱮ ᱠᱩᱧ ᱠᱷᱚᱡ ᱫᱚ ᱵᱚᱞᱮ ᱛᱤᱱᱟᱹᱜ
ᱢᱮᱱᱟᱜ-ᱟ, ᱟᱞᱮ ᱟᱹᱛᱩ ᱨᱮ ᱡᱟᱹᱥᱛᱤ ᱠᱩᱧ ᱡᱟᱹᱥᱛᱤ ᱚᱱᱟ ᱪᱟᱥᱵᱟᱥ ᱠᱩ ᱜᱮ ᱢᱮᱱᱟᱜ-ᱟ᱾ ᱪᱟᱥᱵᱟᱥ ᱠᱩᱸᱧ ᱫᱚ ᱚᱥᱟᱨ ᱧᱚᱜ ᱛᱟᱦᱮᱸᱱᱟ ᱟᱨ ᱫᱟᱜ ᱦᱚᱸ ᱟᱹᱰᱤ ᱰᱷᱮᱨ ᱜᱮ ᱥᱟᱦᱟᱣ ᱼᱟ, ᱟᱫᱚ ᱚᱱᱟ ᱛᱮ ᱡᱟᱦᱟ ᱱᱟᱜ ᱜᱮ ᱡᱚᱠᱷᱚᱱᱮᱢ ᱪᱟᱥᱟ ᱛᱚ ᱚᱱᱟ ᱠᱷᱚᱡ ᱫᱟᱜ ᱮᱢ ᱨᱟᱠᱟᱵ ᱵᱟᱲᱟᱭᱼᱟ᱾ ᱦᱮᱸ ᱟᱪᱪᱷᱟ, ᱟᱯᱮ ᱥᱮᱫ ᱚᱱᱟ ᱯᱩᱱᱢᱯᱩ ᱠᱚᱫᱚ ᱢᱮᱱᱟᱜ ᱟᱠᱟᱫ ᱥᱮ ᱵᱟᱝ ᱫᱟᱜ ᱠᱚ ᱨᱟᱠᱟᱵ ᱵᱟᱲᱟᱭ?
ᱦᱳᱣ, ᱜᱚᱝᱠᱮ ᱚᱱᱟ ᱢᱟᱠᱚ ᱡᱚᱠᱷᱚᱱ ᱵᱟᱯᱞᱟ ᱚᱲᱟᱜ ᱠᱚᱠᱚ ᱦᱩᱭ ᱵᱟᱲᱟᱜᱼᱟ, ᱩᱱ ᱥᱚᱢᱚᱭ ᱚᱱᱟ ᱠᱩᱸᱧ ᱨᱮ ᱚᱱᱠᱟ ᱵᱟᱹᱭᱥᱟᱹᱣ ᱠᱟᱛᱮ ᱠᱟᱛᱮᱮᱫ
ᱚᱱᱮ ᱵᱷᱚᱡ ᱚᱲᱟᱜ ᱠᱚᱨᱮ ᱫᱟᱜ ᱠᱚᱞᱮ ᱤᱫᱤ ᱵᱟᱲᱟᱭ ᱜᱮᱭᱟ᱾
ᱦᱮᱸ
ᱟᱫᱚ ᱱᱚᱜᱼᱚᱭ ᱟᱞᱮ ᱥᱮᱫ ᱢᱟ ᱚᱱᱟ ᱠᱚᱦᱚᱸ ᱟᱹᱰᱤ ᱜᱟᱱ ᱜᱮ ᱢᱮᱱᱟᱜᱼᱟ ᱡᱚᱠᱷᱚᱱ ᱡᱟᱦᱟᱸᱭᱟᱜ ᱚᱱᱠᱟ ᱪᱟᱥᱵᱟᱥ ᱠᱚ ᱴᱟᱱ ᱦᱩᱭᱩᱜᱼᱼ ᱛᱟᱭᱟ ᱚᱱᱠᱟ ᱵᱟᱝ ᱦᱩᱭᱩᱜ ᱛᱟᱭᱟ ᱥᱮ ᱚᱱᱠᱟ ᱡᱷᱤᱱᱡᱷᱤᱱᱟᱹᱜ ᱛᱟᱭᱟ ᱥᱤᱛᱩᱝ ᱛᱮ ᱛᱚ ᱩᱱ ᱥᱚᱢᱟᱹᱭ ᱦᱚᱸ ᱚᱱᱟ ᱫᱟᱜ ᱠᱚᱫᱚ ᱠᱚ ᱞᱟᱜᱟᱣ ᱵᱟᱲᱟᱭᱟ ᱟᱫᱚ ᱚᱱᱮ ᱚᱱᱟ ᱤᱭᱟᱹ ᱛᱮᱜᱮ, ᱟᱯᱮ ᱥᱮᱫ ᱫᱚ ᱟᱨ ᱚᱱᱠᱟᱼᱼ ᱪᱮᱫ ᱠᱚᱨᱮ ᱪᱟᱥ ᱵᱟᱥ ᱨᱮ ᱫᱟᱜ ᱠᱚ ᱞᱟᱜᱟᱣ ᱵᱟᱲᱟᱜᱼᱟ? ᱦᱳᱣ, ᱪᱟᱥ ᱵᱟᱥ ᱠᱚᱨᱮ ᱫᱚ ᱚᱱᱠᱟ ᱠᱩᱸᱧ ᱫᱟᱜ ᱫᱚ ᱵᱟᱞᱮ ᱞᱟᱜᱟᱣ ᱜᱮᱭᱟ ᱚᱱᱮ, ᱮ ᱜᱟᱹᱰᱤᱭᱟᱹ ᱠᱚ ᱢᱮᱱᱟᱜ ᱛᱟᱞᱮ ᱜᱮᱭᱟ ᱛᱚ ᱞᱟᱹᱴᱩ ᱞᱟᱹᱴᱩ ᱜᱮᱭᱟ ᱱᱚᱛᱮ ᱫᱚ ᱟᱞᱮ ᱥᱮᱫ ᱫᱚ, ᱚᱱᱮ ᱜᱟᱹᱰᱤᱭᱟᱹ ᱫᱟᱜ ᱛᱮᱜᱮ ᱡᱟᱦᱟᱱᱟᱜ ᱫᱚ ᱞᱮ ᱨᱚᱦᱚᱭ ᱵᱟᱲᱟᱭ ᱜᱮᱭᱟ ᱚᱱᱠᱟᱱᱟᱜ ᱥᱚᱵᱡᱤ ᱠᱚ ᱠᱚᱮ ᱪᱟᱥ ᱦᱩᱭᱮᱱ᱾
ᱟᱪᱷᱟ ᱱᱟ ᱦᱚᱢ
ᱟᱫᱚᱼᱼ ᱟᱞᱮ ᱥᱮᱫ ᱦᱚᱸ ᱟᱹᱰᱤ ᱜᱟᱱ ᱜᱮ ᱪᱟᱥᱵᱟᱥ ᱦᱩᱭᱩᱜ-ᱟ ᱟᱨ ᱤᱱᱟᱹ ᱵᱟᱫ ᱠᱟᱛᱮᱫ ᱡᱚᱠᱷᱚᱱ ᱮᱢ ᱧᱮᱞᱟ ᱛᱚ ᱟᱞᱮ ᱥᱮᱫ ᱫᱚ ᱱᱚᱜ-ᱚᱭ ᱡᱚᱛᱚ ᱞᱮᱠᱟ ᱠᱚ ᱪᱟᱥᱵᱟᱥᱟ ᱚᱱᱟ ᱱᱮᱛᱟᱨ ᱠᱟᱛᱮᱧ ᱧᱮᱞᱮᱫ ᱠᱚᱣᱟ ᱡᱟᱹᱥᱛᱤ, ᱱᱚᱜᱼᱚᱭ
ᱥᱤᱢ ᱠᱚ, ᱥᱩᱠᱨᱤ ᱠᱚ, ᱥᱮ ᱱᱩᱠᱩ ᱢᱮᱨᱚᱢ ᱠᱚ, ᱥᱮ ᱜᱟᱹᱭ ᱰᱟᱝᱨᱟ ᱱᱩᱠᱩ ᱠᱚᱸᱦᱚ ᱟᱹᱰᱤ ᱜᱟᱱ ᱠᱚ ᱪᱟᱥ ᱵᱟᱥᱮᱫ ᱠᱚᱣᱟ᱾ ᱟᱪᱪᱷᱟ ᱜᱚᱝᱠᱮ ᱟᱯᱮᱥᱮᱫ ᱫᱚ ᱱᱩᱠᱩ ᱥᱤᱢ ᱥᱩᱠᱨᱤ ᱥᱮ ᱱᱩᱠᱩ ᱜᱟᱹᱭ ᱠᱚ ᱰᱟᱝᱨᱟ ᱠᱚ᱾ ᱱᱩᱠᱩ ᱠᱚᱫᱚᱯᱮ ᱪᱟᱸᱥ ᱵᱟᱲᱟᱭᱮᱫ ᱠᱚᱣᱟ ᱥᱮ ᱵᱟᱯᱮ ᱪᱟᱥ ᱾
ᱪᱟᱥ ᱵᱟᱲᱟᱭᱮᱫ ᱦᱳ ᱜᱚᱝᱠᱮ ᱟᱞᱮ ᱱᱚᱛᱮ ᱫᱚ ᱪᱟᱥ ᱵᱚᱞᱛᱮ ᱫᱚ ᱚᱱᱠᱟ ᱢᱤᱫ ᱥᱚᱢᱚᱭ ᱚᱱᱠᱟ᱾ ᱩᱱᱠᱩ ᱡᱟᱸᱦᱟᱭ ᱫᱮᱥᱤ ᱯᱚᱞᱴᱨᱤ ᱵᱟᱝᱠᱚ ᱢᱮᱛᱟᱣ ᱟᱠ ᱠᱟᱱᱟ᱾
ᱦᱮᱸ
ᱩᱱᱠᱩ ᱥᱚᱨᱠᱟᱨ ᱠᱷᱚᱱᱟᱜ ᱫᱚᱥᱴᱤ ᱠᱟᱛᱮ ᱠᱚ ᱮᱢᱟᱜᱫ ᱞᱮ ᱛᱟᱦᱮᱱᱟ ᱟᱨ ᱩᱱᱠᱩ ᱜᱮᱰᱮ ᱠᱚᱦ ᱫᱚᱥᱴᱤ ᱠᱟᱛᱮ ᱠᱚ ᱮᱢᱟᱜ ᱞᱮ ᱛᱟᱦᱮᱱᱟ᱾
ᱟᱪᱪᱷᱟ ᱟᱫᱚ ᱱᱚᱜ ᱚᱭ ᱥᱳᱢᱚᱭ ᱦᱚᱸ ᱵᱟᱹᱭ ᱵᱟᱹᱭ ᱛᱮᱢᱟ ᱦᱩᱭᱩᱜᱭ ᱠᱟᱱ ᱛᱟᱞᱟᱝ ᱦᱟᱸᱜ ᱟᱫᱚ ᱪᱮᱫ ᱠᱚ ᱢᱮᱱᱟ᱾ ᱛᱚ ᱦᱟᱜ ᱚᱠᱟᱴᱟᱜ ᱞᱟᱝ ᱠᱚᱞᱟ ᱟᱢ ᱠᱚᱞᱟ ᱥᱮ ᱦᱟᱸᱜ ᱤᱧ ᱠᱚᱞᱟ, ᱟᱫᱚ ᱢᱟ ᱢᱩᱪᱟᱹᱫ ᱨᱮ ᱢᱤᱫᱵᱟᱨ ᱠᱟᱛᱷᱟ᱾ ᱠᱟᱛᱷᱟ ᱢᱮᱱᱟᱜ ᱠᱷᱟᱱ ᱨᱚᱲ ᱛᱟᱞᱟᱝ ᱢᱮ ᱟᱨ ᱵᱟᱠᱷᱟᱱ ᱱᱚᱝᱠᱟ ᱟᱨᱦᱚᱸ ᱱᱚᱣᱟ ᱥᱟᱛᱟᱢ ᱨᱮ ᱞᱟᱝ ᱜᱟᱞᱢᱟᱨᱟᱣᱟ᱾
ᱦᱳᱭ ᱜᱚᱢᱠᱮ ᱚᱱᱠᱟ ᱠᱚ ᱮᱢᱟᱞᱮ ᱛᱟᱸᱦᱮᱱᱟ ᱟᱫᱚ᱾ ᱩᱱᱠᱩ ᱡᱟᱸᱦᱟ ᱯᱳᱞᱴᱨᱤ ᱥᱤᱢ ᱢᱟ ᱟᱹᱰᱤ ᱠᱚ ᱞᱩᱫᱟᱹ ᱯᱩᱫᱩ ᱧᱚᱜ ᱜᱮᱭᱟ ᱥᱮ᱾ ᱟᱨ ᱮᱢᱱᱤ ᱩᱱᱠᱩ ᱟᱵᱚ ᱡᱟᱸᱦᱟᱭ ᱚᱲᱟᱜ ᱨᱮ ᱟᱹᱥᱩᱞ ᱠᱟᱠᱚᱣᱟ ᱵᱚᱱ ᱥᱤᱢ ᱠᱚ, ᱩᱱᱠᱩ ᱠᱚᱴᱷᱮᱱ ᱫᱚᱢᱮ᱾